ᱦᱮᱸ ᱵᱷᱟᱹᱭ ᱟᱸᱡᱚᱢᱚᱜ ᱠᱟᱱᱟ?
ᱦᱳᱭ ᱜᱚᱝᱠᱮ ᱟᱸᱡᱚᱢᱚᱜ ᱠᱟᱱᱟ ᱛᱚ ᱤᱧᱟᱹᱜ ᱦᱚᱸ ᱨᱚᱲ ᱠᱚ
ᱮᱠᱟᱞ ᱮᱠᱟᱞ ᱮᱠᱟᱞ ᱮᱠᱟᱞ ᱟᱸᱡᱚᱢᱚᱜ ᱠᱟᱱᱟ᱾
ᱛᱟᱦᱚᱞᱮ ᱜᱚᱝᱠᱮ ᱱᱟᱯᱟᱭ ᱜᱮ ᱢᱮᱱᱟᱜ ᱠᱟᱫ ᱢᱮᱭᱟ?
ᱮᱠᱟᱞ ᱮᱠᱟᱞ ᱱᱤᱛᱚᱜ ᱞᱮᱠᱟ ᱛᱮᱫᱚ ᱱᱟᱯᱟᱭ ᱜᱮ ᱮᱸᱜ ᱟᱫᱚ ᱟᱢᱜᱮ ᱚᱠᱟ ᱞᱮᱠᱟ ᱢᱮᱱᱟᱜ ᱢᱮᱭᱟ ᱦᱳᱭ ᱱᱤᱛᱚᱜ ᱞᱮᱠᱟ ᱛᱮᱫᱚ ᱱᱟᱯᱟᱭ ᱜᱮ ᱟᱢ ᱫᱚ ᱚᱠᱟ ᱟᱢ ᱜᱮ ᱚᱠᱟ ᱞᱮᱠᱟ ᱠᱟ ᱢᱮᱱᱟᱜ ᱢᱮᱭᱟ
ᱦᱳᱭ ᱦᱳᱭ ᱤᱧ ᱦᱚᱸ ᱱᱟᱯᱟᱭ ᱜᱮ ᱢᱮᱱᱟᱹᱧ
ᱟᱨ ᱛᱟᱦᱚᱞᱮ ᱫᱟᱜ ᱡᱟᱹᱲᱤ ᱠᱚᱫᱚ ᱚᱠᱟ ᱞᱮᱠᱟ ᱟᱯᱮ ᱥᱮᱱ ᱫᱚ?
ᱮᱠᱟᱞ ᱟᱞᱮ ᱥᱮᱱ ᱫᱟᱜ ᱡᱟᱹᱲᱤᱭ ᱮᱫ ᱜᱮᱭᱟᱭ ᱵᱷᱟᱜᱤ ᱜᱮ ᱱᱚᱜ-ᱚᱭ ᱪᱟᱥ ᱠᱟᱹᱢᱤ ᱠᱚᱦᱚᱸ ᱚᱱᱟ ᱠᱷᱟᱹᱛᱤᱨ ᱛᱮ ᱱᱤᱛᱚᱜ ᱫᱚ ᱯᱨᱟᱭ ᱯᱩᱨᱟᱹᱣ ᱞᱮᱠᱟ ᱜᱮ
ᱟᱪᱪᱷᱟ ᱛᱟᱦᱚᱞᱮ ᱟᱹᱰᱤ ᱱᱟᱯᱟᱭ ᱟᱯᱮ ᱥᱮᱱ ᱫᱚ ᱫᱟᱜ ᱡᱟᱹᱲᱤ ᱠᱚ ᱵᱷᱟᱜᱤ ᱴᱷᱤᱠ ᱜᱮ ᱦᱩᱭ ᱵᱟᱲᱟ ᱟᱠᱟᱱᱟ᱾
ᱮᱠᱟᱞ ᱮᱠᱟᱞ ᱟᱞᱮ ᱥᱮᱜ ᱟᱞᱮ ᱥᱮᱱ ᱫᱚ ᱦᱟᱱᱮ ᱞᱟᱦᱟ ᱠᱷᱚᱱᱟᱜ ᱜᱮ ᱫᱟᱜ ᱜᱮᱫ ᱛᱮ ᱱᱤᱛᱚᱜ ᱫᱚ ᱠᱟᱹᱢᱤ ᱠᱚ ᱵᱷᱟᱜᱤ ᱜᱤ ᱪᱟᱞᱟᱜ ᱠᱟᱱ ᱜᱮᱭᱟ᱾
ᱟᱪᱪᱷᱟ ᱟᱞᱮ ᱥᱮᱱ ᱫᱚ ᱚᱱᱠᱟ ᱞᱮᱠᱟ ᱫᱚ ᱟᱹᱣᱨᱤᱭᱟᱜ-ᱟ ᱚᱱᱟ ᱠᱷᱟᱱ ᱫᱟᱜ ᱠᱚ ᱢᱟᱱᱮ ᱩᱱᱟᱹᱜ ᱵᱮᱥ ᱴᱷᱤᱠ ᱵᱟᱝ ᱦᱩᱭᱩᱜ ᱠᱟᱱᱟ᱾ ᱟᱫᱚ ᱚᱱᱟ ᱛᱮ ᱪᱟᱥ ᱠᱟᱹᱢᱤ ᱠᱚᱫᱚ ᱟᱹᱣᱨᱤ ᱞᱟᱦᱟᱜ ᱛᱟᱞᱮᱭᱟ᱾
ᱟᱪᱪᱷᱟ ᱟᱪᱪᱷᱟ
ᱦᱳᱭ ᱛᱟᱦᱚᱞᱮ ᱜᱚᱝᱠᱮ
ᱦᱳᱭ ᱜᱚᱝᱠᱮ
ᱦᱳᱭ ᱢᱮᱱ ᱮᱫᱤᱧ ᱛᱟᱦᱚᱞᱮ ᱟᱞᱟᱝ ᱫᱚ ᱤᱭᱟᱹ ᱱᱤᱭᱟ. ᱞᱟᱝ ᱜᱟᱞᱢᱟᱨᱟᱣᱟ ᱡᱮ ᱢᱟᱱᱮ ᱟᱵᱚ ᱟᱵᱚᱣᱟᱜ ᱥᱟᱶᱛᱟ ᱨᱮ ᱦᱟᱺᱰᱤ ᱯᱟᱹᱣᱨᱟᱹ ᱦᱮᱡ ᱠᱟᱛᱮ ᱥᱮ ᱚᱠᱟ ᱞᱮᱠᱟ ᱡᱤᱱᱤᱥ ᱠᱚ ᱠᱚ ᱪᱤᱠᱟ ᱤᱫᱤᱭ ᱟᱠᱟᱱᱟ
ᱮᱠᱟᱞ ᱮᱠᱟᱞ
ᱦᱳᱭ ᱛᱟᱦᱚᱞᱮ ᱢᱟᱜᱽ ᱟᱢᱜᱮ ᱛᱟᱦᱚᱞᱮ ᱮᱛᱚᱦᱚᱵ ᱢᱟᱲᱟᱝ ᱛᱟᱞᱟᱭ ᱢᱮ ᱥᱮ ᱚᱠᱟ ᱞᱮᱠᱟ ᱦᱟᱺᱰᱤ ᱦᱟᱺᱰᱤ ᱯᱟᱹᱣᱨᱟᱹ ᱨᱮᱱᱟᱜ ᱚᱨᱥᱚᱝ ᱚᱠᱟ ᱞᱮᱠᱟ ᱧᱮᱞᱚᱜᱚᱜ ᱠᱟᱱᱟ ᱟᱯᱮ ᱚᱱᱟ ᱠᱚᱨᱮᱜ ᱥᱮ ᱟᱵᱚᱣᱟᱜ ᱥᱟᱶᱛᱟ ᱨᱮᱜᱮ ᱚᱠᱟ ᱞᱮᱠᱟ ᱧᱮᱞᱚᱜᱚᱜ ᱠᱟᱱᱟ
ᱦᱚᱭ ᱦᱚᱭ ᱱᱤᱛᱚᱜ ᱜᱚᱝᱠᱮ ᱧᱮᱞ ᱞᱮᱠᱷᱟᱱ ᱫᱚ ᱦᱟᱺᱰᱤ ᱯᱟᱹᱣᱨᱟᱹ ᱫᱚ
ᱦᱟᱺᱰᱤ ᱫᱚ ᱟᱵᱚᱣᱟᱜ ᱤᱭᱟᱹ ᱨᱮᱱᱟᱜ ᱠᱟᱱ ᱛᱟᱵᱚᱱᱟ ᱟᱵᱚᱣᱟᱜ ᱤᱭᱟᱹ ᱨᱮᱱᱟᱜ ᱚᱱᱟ ᱫᱚ ᱟᱵᱚ ᱞᱟᱜᱟᱣ ᱟᱵᱚᱱ ᱜᱮᱭᱟ ᱢᱮᱱᱠᱷᱟᱱ ᱱᱚᱜ-ᱚᱭ ᱡᱮᱢᱚᱱ ᱯᱟᱹᱣᱨᱟᱹ ᱠᱚ ᱚᱱᱟ ᱠᱚ ᱦᱮᱡ ᱠᱟᱛᱮᱜ ᱫᱚ ᱢᱤᱫ ᱞᱮᱠᱟ ᱛᱮ ᱟᱵᱚᱣᱟᱜ ᱤᱭᱟᱹ ᱨᱮᱫᱚ ᱚᱱᱠᱟ ᱧᱩᱭᱮᱫ ᱟᱠᱚ ᱛᱚ ᱚᱱᱠᱟ ᱧᱩ ᱦᱚᱸ ᱵᱟᱝ ᱱᱟᱯᱟᱭᱚᱜ ᱠᱟᱱᱟ᱾
ᱧᱩ ᱠᱷᱟᱹᱛᱤᱨ ᱛᱮ ᱚᱲᱟᱜ ᱠᱚᱨᱮ ᱟᱹᱰᱤ ᱡᱳᱨ ᱟᱹ ᱠᱷᱟᱹᱯᱟᱹᱨᱤ ᱛᱟᱯᱟᱢ ᱠᱚ ᱦᱩᱭᱩᱜ ᱠᱟᱱ ᱛᱟᱠᱚᱣᱟ ᱚᱱᱟ ᱠᱷᱟᱹᱛᱤᱨ ᱛᱮ᱾ ᱚᱱᱟ ᱠᱚ ᱵᱟᱝ ᱦᱩᱭ ᱞᱮᱱᱠᱷᱟᱱ ᱱᱟᱯᱟᱭ ᱠᱚᱜᱼᱟ ᱡᱮᱢᱚᱱ ᱠᱷᱟᱹᱯᱟᱹᱨᱤ ᱛᱟᱯᱟᱢ ᱚᱱᱟ ᱥᱟᱶᱛᱮ ᱡᱩᱫᱤ ᱡᱟᱦᱟᱸ ᱨᱮᱜᱮ ᱪᱟᱞᱟᱜ ᱟᱵᱤᱱ ᱱᱤᱛᱚᱜ ᱫᱚ ᱟᱨᱚ ᱚᱱᱠᱟ ᱯᱨᱳᱜᱨᱟᱢ ᱠᱚ ᱦᱩᱭᱩᱜ ᱠᱟᱱᱟ ᱚᱱᱟᱠᱚ ᱠᱷᱟᱹᱛᱤᱨ ᱦᱚᱸ
ᱦᱳᱭ ᱢᱟᱱᱮ ᱡᱟᱹᱥᱛᱤ ᱨᱮᱫᱚ ᱚᱱᱟ ᱠᱚᱜᱮ ᱧᱮᱞᱚᱜ ᱠᱟᱱᱟ ᱡᱮ ᱵᱟᱹᱲᱤᱡ ᱥᱮᱫ ᱜᱮ ᱤᱫᱤᱜ ᱠᱟᱱ ᱛᱟᱵᱚᱱᱟ ᱦᱟᱺᱰᱤ ᱯᱟᱹᱣᱨᱟᱹ ᱵᱤᱥᱤ ᱠᱟᱛᱮᱫ᱾
ᱮᱠᱟᱞ ᱮᱠᱟᱞ ᱢᱟᱱᱮ ᱢᱤᱫ ᱞᱮᱠᱟᱛᱮ ᱱᱤᱭᱟᱹ ᱫᱚ ᱟᱹᱰᱤ ᱵᱟᱹᱲᱤᱡᱚᱜ ᱠᱟᱱ ᱛᱟᱵᱚᱱᱟ᱾
ᱦᱳᱭ ᱢᱟᱱᱮ ᱡᱟᱦᱟᱸ ᱫᱚ ᱵᱚᱱ ᱧᱮᱞ ᱮᱫ ᱠᱟᱱᱟ ᱟᱵᱚ ᱥᱮᱨᱣᱟ ᱨᱮᱜᱮ ᱚᱱᱟ ᱫᱚ ᱢᱮᱱᱟᱜ ᱟᱠᱟᱫ ᱛᱟᱵᱚᱱ ᱜᱮᱭᱟ ᱡᱮ ᱵᱚᱸᱜᱟ ᱵᱩᱨᱩ ᱨᱮᱜᱮ ᱡᱟᱦᱟᱸ ᱫᱚ ᱯᱳᱭᱞᱳ ᱠᱷᱚᱱᱟᱜ ᱜᱮ ᱡᱮ ᱥᱮᱨᱣᱟ ᱨᱮ ᱵᱚᱸᱜᱟ ᱵᱩᱨᱩ ᱥᱚᱢᱚᱭ ᱜᱮ ᱟᱵᱚ ᱫᱚ ᱯᱷᱟᱹᱨᱭᱟᱹ ᱫᱟᱜ ᱥᱮ ᱵᱚᱰᱮ ᱫᱟᱜ? ᱡᱟᱦᱟᱸ ᱫᱚ ᱯᱟᱹᱣᱨᱟᱹ ᱥᱮ ᱦᱟᱺᱰᱤ ᱵᱚᱱ ᱢᱮᱛᱟᱜ ᱠᱟᱱᱟ ᱚᱱᱟ ᱫᱚ ᱞᱟᱜᱟᱣᱟᱜ ᱛᱟᱵᱚᱱ ᱜᱮᱭᱟ ᱵᱟᱝ ᱥᱮ?
ᱦᱳᱭ ᱦᱳᱭ, ᱟᱫᱚ ᱟᱫᱚ ᱡᱮᱢᱚᱱ ᱦᱟᱺᱰᱤ ᱠᱚᱫᱚ ᱚᱱᱠᱟ ᱫᱚ ᱵᱟᱠᱚ ᱧᱩᱭᱮᱫ ᱛᱟᱵᱚᱱᱟ ᱚᱱᱟ ᱡᱮᱢᱚᱱ ᱧᱮᱞᱚᱜ ᱠᱟᱱᱟ ᱥᱟᱱᱟᱢ ᱵᱮᱥᱤ ᱫᱚ ᱯᱟᱹᱣᱨᱟᱹ ᱠᱚ ᱧᱩᱭᱮᱫᱼᱟ ᱚᱱᱟᱛᱮ ᱟᱨ ᱵᱟᱝ ᱱᱟᱯᱟᱭᱚᱜ ᱠᱟᱱᱟ᱾
ᱦᱳᱭ ᱦᱳᱭ, ᱢᱟᱱᱮ ᱱᱚᱝᱠᱟ ᱞᱮᱠᱷᱟᱱ ᱫᱚ ᱱᱟᱯᱟᱭ ᱠᱚᱜᱼᱟ ᱵᱟᱝᱢᱟ ᱡᱟᱦᱟᱸ ᱫᱚ ᱟᱵᱚ ᱵᱚᱱ ᱢᱮᱱᱟ ᱡᱮ ᱵᱚᱸᱜᱟ ᱥᱟᱨᱮᱡ ᱥᱮ ᱪᱚᱰᱚᱨ ᱪᱚᱰᱚᱨ ᱥᱟᱨᱮᱡᱭᱟᱜ ᱡᱟᱦᱟᱸ ᱡᱟ ᱩᱰᱤᱡ ᱜᱮ ᱥᱟᱨᱮᱡ ᱛᱟᱦᱮᱱᱟ ᱚᱱᱟᱜᱮ ᱵᱚᱸᱜᱟ ᱧᱩᱛᱩᱢ ᱛᱮ ᱧᱩ ᱠᱟᱜ᱾ ᱚᱱᱟᱜᱮ ᱞᱟᱹᱠᱛᱤᱭᱟᱱᱟᱜ ᱠᱟᱱᱟ, ᱟᱫᱚ ᱱᱟᱜ ᱠᱷᱟᱱ ᱧᱮᱞᱚᱜᱚᱜ ᱠᱟᱱᱟ ᱾ ᱡᱟᱹᱥᱛᱤ ᱠᱟᱭᱛᱮ ᱵᱟᱹᱲᱛᱤ ᱤᱫᱤᱭᱮᱫ ᱠᱟᱱ ᱜᱮᱭᱟ ᱠᱚ᱾
ᱮᱠᱟᱞ ᱮᱠᱟᱞ ᱟᱫᱚ ᱚᱱᱟᱫᱚ ᱮᱴᱟᱜ ᱞᱮᱠᱟᱛᱮ ᱱᱤᱛᱚᱜ ᱫᱚᱠᱚ ᱵᱮᱣᱦᱟᱨᱮᱫ ᱛᱟᱵᱚᱱᱟ ᱚᱱᱟ ᱫᱚ ᱵᱟᱝ ᱱᱟᱯᱟᱭᱚᱜ ᱠᱟᱱᱟ᱾
ᱛᱟᱦᱚᱞᱮ ᱟᱨᱚ ᱚᱱᱟ ᱦᱚᱸ ᱧᱮᱞᱚᱜᱼᱟ, ᱡᱟᱦᱟᱸᱭ ᱠᱚ ᱢᱟᱱᱮ ᱦᱟᱺᱰᱤ ᱯᱟᱹᱣᱨᱟᱹ ᱥᱮ ᱚᱲᱟᱜ ᱠᱚᱨᱮᱮᱫ ᱠᱚ ᱛᱮᱭᱟᱨᱮᱫ ᱠᱟᱱᱟ ᱾
ᱦᱳᱭ ᱦᱳᱭ,
ᱩᱱᱠᱩ ᱠᱚᱦᱚᱸ ᱚᱱᱟ ᱠᱚ ᱤᱫᱤ ᱠᱟ ᱠᱟᱛᱮᱫ ᱜᱮ ᱢᱟᱱᱮ ᱚᱱᱟ ᱠᱚ ᱠᱤᱨᱤᱧ ᱟᱹᱠᱷᱨᱤᱧ ᱠᱟ ᱠᱟᱛᱮᱫ ᱜᱮ ᱡᱟ ᱩᱰᱤᱡᱜ ᱜᱮ ᱚᱲᱟᱜ ᱥᱚᱝ ᱥᱚᱥᱟᱨ ᱪᱟᱹᱞᱟᱜ ᱠᱟᱱ ᱛᱟᱠᱚᱣᱟ᱾
ᱦᱳᱭ ᱟᱫᱚ ᱜᱚᱝᱠᱮ ᱧᱮᱞ ᱞᱮᱠᱷᱟᱱ ᱫᱚ ᱚᱱᱟᱦᱚᱸ ᱢᱤᱫ ᱞᱮᱠᱟᱛᱮ ᱧᱮᱞ ᱞᱮᱠᱷᱟᱱ ᱫᱚ ᱱᱟᱯᱟᱭ ᱫᱚ ᱱᱟᱯᱟᱭᱚᱜ ᱠᱟᱱᱟ, ᱢᱮᱱᱠᱷᱟᱱ ᱟᱨᱚ ᱟᱵᱚᱣᱟᱜ ᱤᱭᱟᱹ ᱨᱮᱜᱮ ᱢᱤᱫ ᱞᱮᱠᱟᱛᱮ ᱧᱮᱞ ᱞᱮᱠᱷᱟᱱ ᱫᱚ ᱟᱨᱚ ᱟᱱᱟᱴ ᱦᱩᱭᱩᱜ ᱠᱟᱱᱟ᱾
ᱦᱳᱭ ᱢᱟᱱᱮ ᱡᱟᱹᱥᱛᱤ ᱠᱟᱭᱛᱮ ᱡᱚᱫᱤ ᱡᱟᱦᱟᱸ ᱡᱟᱦᱟᱸᱛᱮ ᱡᱩᱫᱤ ᱡᱟᱹᱥᱛᱤ ᱠᱟᱭᱛᱮ ᱟᱱᱟᱴ ᱜᱮ ᱡᱟᱹᱥᱛᱤᱭᱟ ᱾
ᱦᱳᱭ ᱦᱳᱭ,
ᱠᱷᱟ ᱫᱚ ᱚᱱᱟ ᱫᱚ ᱥᱟᱶᱛᱟ ᱠᱷᱚᱱᱟᱜ ᱫᱚ ᱥᱟᱦᱟ ᱜᱤᱰᱤ ᱠᱷᱟᱱ ᱜᱮ ᱞᱟᱹᱠᱛᱤ᱾
ᱮᱠᱟᱞ ᱮᱠᱟᱞ ᱮᱠᱟᱞ,
ᱟᱨᱚ ᱚᱱᱮ ᱡᱟᱦᱟᱸ ᱟᱢᱮᱢ ᱞᱟᱹᱭ ᱠᱮᱜᱼᱟ, ᱡᱟᱦᱟᱸ ᱫᱚ ᱡᱮ ᱚᱲᱟᱜ ᱨᱮ ᱠᱟᱹᱭᱡᱟᱹ ᱠᱷᱟᱹᱯᱟᱹᱨᱤ ᱠᱚ ᱦᱩᱭᱩᱜ ᱠᱟᱱᱟ᱾ ᱚᱱᱟ ᱠᱚᱫᱚ, ᱮᱠᱟᱞ ᱜᱮ ᱧᱮᱞᱚᱜᱚᱜ ᱠᱟᱱ ᱜᱮᱭᱟ ᱥᱮ ᱱᱚᱛᱮ ᱟᱞᱮ ᱥᱮᱫ ᱠᱚᱦᱚᱸ ᱚᱱᱟ ᱠᱚᱫᱚ ᱢᱮᱱᱟᱜ ᱟᱠᱟᱜ ᱜᱮᱭᱟ ᱥᱮ ᱜᱚᱴᱟ ᱥᱟᱶᱛᱟ ᱨᱮᱜᱮ ᱵᱚᱱ ᱧᱮᱞᱮᱫ ᱠᱟᱱᱟ᱾
ᱦᱳᱭ ᱦᱳᱭ,
ᱟᱨ ᱡᱟᱹᱥᱛᱤ ᱠᱟᱭᱛᱮ ᱡᱟᱦᱟᱸ ᱢᱩᱨᱩᱠᱷ ᱦᱚᱨ ᱡᱟᱦᱟᱸ ᱫᱚ ᱚᱞᱚᱜ ᱯᱟᱲᱦᱟᱜ ᱵᱮᱥᱴᱷᱤᱠ ᱵᱟᱠᱚ ᱵᱟᱲᱟᱭᱟ᱾ ᱩᱱᱠᱩ ᱠᱚᱜᱮ ᱮᱢᱚᱱ ᱠᱚ ᱡᱚᱵᱮᱠᱚᱜ ᱠᱟᱱᱟ, ᱚᱱᱟ ᱯᱟᱹᱣᱨᱟᱹ ᱧᱩ ᱦᱟᱺᱰᱤ ᱨᱮᱜᱮ᱾
ᱦᱳᱭ ᱦᱳᱭ,
ᱟᱫᱚ ᱚᱸᱰᱮ ᱠᱷᱚᱱᱟᱜ ᱨᱟᱠᱟᱵ ᱤᱫᱤ ᱠᱟ ᱠᱟᱛᱮᱫ ᱜᱮ ᱩᱱᱠᱩ ᱥᱟᱱᱟᱢᱟᱜ ᱠᱚ ᱪᱟᱵᱟ ᱜᱚᱫ ᱠᱟᱛᱟ ᱠᱚ ᱠᱟᱱᱟ᱾
ᱮᱠᱟᱞ ᱞᱮᱠᱟ ᱚᱱᱟ ᱫᱚ ᱢᱤᱫ ᱞᱮᱠᱟᱛᱮ ᱧᱮᱞ ᱞᱮᱠᱷᱟᱱ ᱟᱹᱰᱤ ᱢᱟᱨᱟᱝ ᱟᱵᱩ ᱤᱭᱟᱹ ᱵᱟᱲᱟᱜ ᱠᱟᱱ ᱛᱟᱵᱚᱱᱟ᱾ ᱥᱚᱝᱥᱟᱨ ᱠᱚ ᱵᱟᱹᱲᱤᱡᱚᱜ ᱠᱟᱱᱟ, ᱚᱱᱠᱟ ᱚᱱᱟ ᱠᱷᱟᱹᱛᱤᱨ ᱛᱮ᱾
ᱥᱚᱝᱥᱟᱨ ᱢᱟ ᱵᱟᱹᱲᱤᱡᱚᱜ ᱠᱟᱱ ᱜᱮ ᱚᱱᱟ ᱢᱟ ᱧᱮᱞᱚᱜᱚᱜ ᱠᱟᱱ ᱜᱮᱭᱟ᱾ ᱟᱨᱦᱚᱸ ᱡᱟᱦᱟᱸ ᱧᱮᱞᱚᱜᱚᱜ ᱠᱟᱱᱟ ᱥᱮ ᱡᱟᱦᱟᱸᱭ ᱯᱮ ᱧᱩᱭᱮᱫ ᱠᱟᱱᱟᱭ ᱠᱷᱟ ᱫᱚ ᱡᱟᱹᱥᱛᱤ ᱚᱱᱟᱜᱮ ᱧᱩᱭᱮᱫ ᱠᱟᱱᱟᱭ ᱥᱮ ᱥᱮᱛᱟᱜ ᱠᱷᱚᱱᱟᱜ ᱵᱮᱨᱮᱫ ᱛᱚᱨᱟ ᱵᱤᱱᱟᱹ ᱫᱟᱹᱛᱟᱹᱱᱤ ᱠᱷᱚᱱᱟᱜ ᱜᱮ ᱧᱮᱞ ᱠᱟᱱᱟᱮ ᱡᱚᱵᱮ ᱠᱟᱛᱮ ᱠᱚ ᱫᱟᱨᱟ ᱵᱟᱲᱟᱭ ᱠᱟᱱᱟ ᱦᱮᱸ ᱥᱮ᱾
ᱦᱳᱭ ᱦᱳᱭ
ᱩᱱᱠᱩ ᱠᱚᱫᱚ ᱟᱯᱱᱟᱨ ᱱᱤᱡᱮᱨᱟᱜ ᱦᱚᱲᱢᱚ ᱨᱮᱦᱚᱸ ᱨᱳᱜᱽ ᱵᱤᱜᱷᱤᱱ ᱠᱚ ᱡᱟᱹᱥᱛᱤ ᱤᱫᱤᱜ ᱠᱟᱱᱟ ᱾
ᱛᱟᱦᱚᱞᱮ ᱜᱚᱝᱠᱮ ᱱᱚᱝᱠᱟ ᱧᱮᱞ ᱠᱟᱜ ᱜᱮᱭᱟ ᱥᱮ, ᱱᱚᱝᱠᱟ ᱟᱯᱮᱥᱮᱫ ᱦᱩᱭ ᱵᱟᱲᱟ ᱟᱠᱟᱱ ᱜᱮᱭᱟ ᱥᱮ, ᱵᱟᱝᱢᱟ ᱡᱮ ᱡᱟᱦᱟᱸᱭ ᱫᱚ ᱞᱟᱦᱟᱛᱮ ᱡᱟᱦᱟᱸᱭ ᱠᱚ ᱛᱟᱦᱮᱸ ᱠᱟᱱᱟ, ᱥᱮ ᱞᱟᱹᱭᱟᱠᱚ ᱵᱟᱝᱢᱟ ᱱᱩᱭ ᱫᱚ ᱦᱟᱺᱰᱤ ᱯᱟᱹᱣᱨᱟᱹ ᱧᱩᱛ ᱛᱮ ᱟᱹᱰᱤ ᱜᱟᱱ ᱠᱷᱮᱛ ᱦᱟᱥᱟ ᱠᱚ ᱮᱲᱮ ᱚᱪᱚ ᱟᱠᱟᱱᱟᱭ ᱠᱤᱥᱟᱹᱬ ᱦᱚᱲ ᱠᱚᱴᱷᱮᱱ ᱾
ᱮᱠᱟᱞ ᱮᱠᱟᱞ ᱮᱠᱟᱞ ᱧᱮᱞ ᱟᱠᱟᱱ ᱜᱮᱭᱟ, ᱩᱱᱠᱟ ᱱᱤᱛᱚᱜ ᱦᱚᱸ ᱢᱤᱫ ᱴᱟᱝ ᱵᱟᱨᱭᱟ ᱫᱚ ᱦᱮᱱᱟᱜ ᱠᱚ ᱜᱮᱭᱟ ᱾ ᱠᱚᱢ ᱵᱮᱥᱤ ᱫᱚ
ᱦᱮᱸ
ᱚᱱᱠᱟ ᱦᱮᱱᱟᱜ ᱠᱚᱜᱮᱭᱟ ᱟᱫᱚ ᱜᱚᱝᱠᱮ ᱩᱱᱠᱩ ᱫᱚ ᱱᱤᱛᱚᱜ ᱦᱟᱹᱵᱤᱡ ᱛᱮᱦᱚᱸ ᱵᱟᱠᱚ ᱵᱩᱡᱷᱟᱹᱣ ᱞᱮᱫᱜᱼᱟ ᱡᱮ
ᱤᱭᱟᱹ ᱠᱚᱢ ᱦᱩᱭᱩᱜᱼᱟ ᱢᱮᱱ ᱚᱲᱟᱜ ᱠᱚ ᱚᱲᱟᱜ ᱠᱚ ᱚᱲᱟᱜ ᱠᱚᱛᱟᱠᱚ ᱨᱟᱹᱯᱩᱫᱚᱜ ᱠᱟᱱᱟ, ᱮᱱᱛᱮ ᱨᱮᱦᱚᱸ ᱚᱱᱟ ᱫᱚ ᱵᱟᱭ ᱩᱭᱦᱟᱹᱨᱮᱜᱼᱟ ᱡᱮ ᱚᱠᱟᱨᱤᱧ ᱛᱟᱦᱮᱸᱱᱟ ᱾ ᱚᱲᱟᱜ ᱛᱤᱧ ᱨᱟᱹᱯᱩᱫᱚᱜ ᱠᱟᱱᱟ ᱾ ᱚᱱᱟ ᱫᱚ ᱵᱟᱭ ᱩᱭᱦᱟᱹᱨᱮᱜᱼᱟ ᱩᱱᱤ ᱫᱚ ᱠᱷᱟᱹᱞᱤ ᱧᱩ ᱨᱮᱜᱮᱭ ᱛᱟᱦᱮᱸᱱ ᱠᱚᱜ ᱠᱟᱱᱟᱭ ᱾
ᱦᱳᱭ ᱚᱱᱮ ᱡᱟᱦᱟᱸ ᱟᱵᱚᱣᱟᱜ ᱤᱭᱟ ᱡᱟᱦᱟᱸ ᱢᱤᱫᱴᱮᱱ ᱠᱟᱛᱷᱟ ᱱᱚᱝᱠᱟ ᱢᱟᱱᱮ ᱪᱚᱞᱚᱱ ᱠᱟᱛᱷᱟ ᱢᱮᱱᱟᱜ ᱠᱟᱫᱟ ᱢᱤᱫᱴᱮᱱ ᱵᱟᱝᱢᱟ, ᱦᱟᱺᱰᱤ ᱯᱟᱹᱣᱨᱟᱹ ᱡᱟᱹᱥᱛᱤᱢ ᱧᱩ ᱞᱮᱠᱷᱟᱱ, ᱟᱢ ᱫᱚ ᱦᱟᱺᱰᱤ ᱯᱟᱹᱣᱨᱟᱹ ᱫᱚ ᱵᱟᱝ ᱮᱢ ᱧᱩᱭᱟ ᱾ ᱢᱟᱱᱮ ᱦᱟᱺᱰᱤ ᱯᱟᱹᱣᱨᱟᱹ ᱜᱮ ᱟᱢᱮ ᱧᱩᱢᱮᱭᱟ ᱾
ᱦᱳᱭ ᱦᱳᱭ
ᱢᱟᱱᱮ ᱚᱱᱟ ᱞᱮᱠᱟᱜᱮ ᱦᱩᱭᱩᱜ ᱠᱟᱱᱟ ᱡᱟᱹᱥᱛᱤ ᱡᱩᱫᱤᱢ ᱵᱩᱞ ᱠᱚᱜᱼᱟ ᱥᱮᱢ ᱧᱩᱭᱟ ᱟᱢ ᱫᱚ ᱚᱱᱟ ᱠᱚ ᱵᱮᱜᱚᱨ ᱫᱚ ᱮᱴᱟᱜᱟᱜ ᱚᱲᱟᱜ ᱥᱚᱝᱥᱟᱨ ᱨᱮᱱᱟᱜ ᱥᱮ ᱱᱤᱡᱮᱨᱟᱜ ᱦᱚᱲᱢᱚ ᱨᱮᱱᱟᱜ ᱚᱱᱟ ᱠᱚᱫᱚ ᱪᱮᱫ ᱞᱮᱠᱟ ᱵᱟᱢ ᱪᱤᱱᱛᱟᱹ ᱫᱚᱦᱚᱭᱟ
ᱦᱳᱭ ᱦᱳᱭ
ᱱᱚᱣᱟ ᱫᱚ ᱚᱱᱠᱟ ᱞᱮ ᱞᱮᱠᱟ ᱜᱮ ᱦᱩᱭᱩᱜ ᱠᱟᱱᱟ ᱵᱟᱝᱢᱟ ᱦᱟᱺᱰᱤ ᱯᱟᱹᱣᱨᱟᱹ ᱜᱮ ᱟᱢᱮ ᱧᱩ ᱦᱚᱪᱚᱭᱮᱫ ᱢᱮᱭᱟ ᱥᱮ ᱟᱢ ᱜᱮ ᱧᱩ ᱠᱮᱜ ᱢᱮᱭᱟ
ᱮᱠᱟᱞ ᱮᱠᱟᱞ ᱮᱠᱟᱞ
ᱟᱨᱚ ᱚᱱᱮ ᱡᱟᱦᱟᱸ ᱟᱢᱮᱢ ᱞᱟᱹᱭ ᱠᱮᱫᱮᱜᱼᱟ ᱡᱮ ᱯᱟᱛᱟ ᱪᱷᱟᱛᱟ ᱥᱮ ᱡᱟᱦᱟᱸ ᱧᱤᱫᱟᱹ, ᱧᱤᱫᱟᱹ ᱯᱟᱛᱟ ᱠᱚ ᱦᱩᱭᱩᱜ ᱠᱟᱱᱟ
ᱮᱠᱟᱞ ᱮᱠᱟᱞ
ᱟᱯᱮᱥᱮᱫ ᱚᱱᱟ ᱨᱮᱱᱟᱜ ᱚᱨᱥᱚᱝ ᱠᱚ ᱚᱠᱟ ᱞᱮᱠᱟ ᱯᱟᱲᱟᱣ ᱟᱠᱟᱱᱟ ᱥᱮ ᱜᱤᱫᱽᱨᱟᱹ ᱠᱚ ᱚᱠᱟ ᱞᱮᱠᱟ ᱵᱟᱹᱲᱤᱡᱚᱜ ᱠᱟᱱᱟ ᱦᱟᱺᱰᱤ ᱯᱟᱹᱣᱨᱟᱹ ᱧᱩ ᱠᱟᱛᱮ ᱥᱮ ᱧᱤᱫᱟᱹ ᱫᱟᱬᱟ ᱵᱟᱲᱟᱛᱮ
ᱮᱠᱟᱞ ᱮᱠᱟᱞ ᱚᱱᱟ ᱧᱮᱞ ᱞᱮᱠᱷᱟᱱ ᱫᱚ ᱜᱚᱝᱠᱮ ᱱᱚᱜᱼᱚᱭ ᱡᱮᱢᱚᱱ ᱚᱱᱟ ᱦᱩᱭᱩᱜ ᱠᱟᱱᱟ ᱚᱱᱟ ᱠᱷᱟᱹᱛᱤᱨ ᱛᱮ ᱚᱱᱟ ᱫᱚ ᱚᱠᱚᱭ ᱵᱮᱥᱤ ᱫᱚ ᱧᱮᱞ ᱢᱮ ᱱᱤᱛᱚᱜ ᱡᱟᱦᱟᱸᱭ ᱦᱟᱨᱟ ᱜᱚᱫᱚᱜ ᱠᱚᱲᱟ ᱜᱤᱫᱟᱹᱨ ᱠᱩᱲᱤ ᱜᱤᱫᱟᱹᱨ ᱠᱚ ᱩᱱᱠᱩ ᱜᱮ ᱚᱱᱟ ᱨᱮᱫᱚ ᱵᱤᱥᱤ ᱥᱮᱞᱮᱫ ᱫᱚᱠᱚ ᱛᱟᱦᱮᱸᱱ ᱠᱟᱱᱟ ᱚᱱᱟ ᱠᱷᱟᱹᱛᱤᱨ ᱛᱮ ᱡᱮᱢᱚᱱ ᱠᱚᱲᱟ ᱜᱤᱫᱟᱹᱨ ᱠᱚ ᱧᱮᱞ ᱞᱮᱠᱚ ᱠᱷᱟᱱ ᱫᱚ ᱡᱟᱦᱟᱸᱭ ᱜᱮ ᱪᱟᱞᱟᱜ ᱠᱟᱱᱟ ᱠᱚ ᱡᱚᱛᱚ ᱧᱩ ᱠᱟᱜ ᱠᱟᱱᱟ ᱠᱚ ᱟᱨ ᱫᱚᱱ ᱵᱟᱲᱟ ᱩᱱᱠᱩ ᱠᱚ ᱤᱭᱟᱹ ᱵᱟᱲᱟᱭᱮᱫ ᱛᱟᱵᱚᱱᱟ ᱟᱨ ᱧᱩ ᱠᱟᱛᱮᱜ ᱚᱱᱟ ᱤᱭᱟᱹ ᱧᱩᱭᱮᱫ ᱠᱷᱟᱹᱛᱤᱨ ᱛᱮᱜᱮ ᱵᱮᱥᱤ ᱟᱨᱦᱚ ᱚᱸᱰᱮ ᱠᱚ ᱟᱹᱠᱷᱨᱤᱧᱮᱜᱼᱟ ᱤᱭᱟᱹ ᱨᱮᱜᱮ ᱧᱟᱢᱚᱜ ᱠᱟᱱᱟ ᱛᱟᱦᱚᱞᱮ ᱠᱷᱟᱱ ᱫᱚ ᱟᱨᱚ ᱩᱱᱠᱩᱣᱟᱜ ᱧᱩᱨᱮ ᱤᱭᱟᱹ ᱟᱹᱰᱤ ᱢᱟᱨᱟᱝ ᱥᱩᱵᱤᱫᱷᱟ ᱧᱟᱢᱮᱜ ᱟᱠᱚ
ᱦᱳᱭ ᱢᱟᱱᱮ ᱡᱟᱦᱟᱸᱨᱮ ᱡᱟᱦᱟᱸ ᱞᱮᱠᱟ ᱚᱱᱮ ᱚᱱᱠᱟ ᱠᱚ ᱵᱟᱹᱲᱛᱤ ᱤᱫᱤᱭᱮᱜ ᱠᱟᱱᱟ ᱚᱸᱰᱮ ᱱᱩ ᱠᱩ ᱟᱹᱠᱷᱨᱤᱧ ᱦᱚᱲ ᱠᱚ ᱡᱟᱹᱥᱛᱤᱜ ᱠᱟᱱᱟ ᱛᱚ ᱧᱩᱧᱩ ᱦᱚᱲ ᱦᱚᱸ ᱠᱚ ᱡᱟᱹᱥᱛᱤ ᱤᱫᱤᱜ ᱠᱟᱱᱟ ᱟᱫᱚ ᱚᱱᱟ ᱫᱚ ᱠᱚᱢ ᱥᱮᱫ ᱫᱚ ᱵᱟᱝ ᱥᱮᱱᱚᱜ ᱠᱟᱱᱟ ᱡᱟᱹᱥᱛᱤ ᱫᱚ ᱡᱟᱹᱥ ᱛᱤ ᱤᱫᱤᱜ ᱠᱟᱱ ᱜᱮᱭᱟ ᱥᱮ ᱟᱹᱰᱤ ᱟᱹᱰᱤ ᱵᱟᱹᱲᱛᱤ ᱪᱟᱞᱟᱜ ᱠᱟᱱᱟ ᱚᱱᱟ ᱡᱤᱱᱤᱥᱴᱟᱜ ᱫᱚ
ᱦᱳᱭ ᱦᱳᱭ
ᱛᱟᱦᱚᱞᱮ ᱚᱱᱟ ᱠᱚᱫᱚ ᱚᱠᱟ ᱞᱮᱠᱟ ᱞᱮᱠᱷᱟᱱ ᱱᱟᱯᱟᱭ ᱠᱚᱜ ᱛᱟᱵᱚᱱᱟ ᱥᱮ ᱚᱠᱟ ᱞᱮᱠᱟ ᱠᱟᱛᱮᱜ ᱚᱱᱟ ᱠᱚᱫᱚ ᱦᱟᱹᱯᱤᱫ ᱫᱤᱫᱤ ᱦᱩᱭᱩᱜ ᱛᱟᱵᱚᱱᱟ ᱟᱯᱮ ᱫᱚ ᱢᱟᱱᱮ ᱟᱢ ᱫᱚ ᱚᱠᱟ ᱞᱮᱠᱟᱢ ᱪᱤᱱᱛᱟᱹ ᱵᱷᱟᱵᱽᱱᱟᱭᱟ ᱥᱮ ᱚᱱᱟ ᱤᱫᱤ ᱠᱟ ᱠᱟᱛᱮᱜ ᱫᱚ ᱡᱮ ᱱᱚᱣᱟ ᱫᱚ ᱱᱚᱝᱠᱟ ᱠᱟᱹᱢᱤ ᱞᱮᱠᱷᱟᱡ ᱥᱮ ᱚᱱᱟ ᱠᱚᱫᱚ ᱵᱟᱹᱭ ᱵᱟᱹᱭᱛᱮ ᱛᱟᱭᱚᱢ ᱫᱟᱨᱟᱢ ᱥᱮ ᱵᱚᱱᱫᱚᱭ ᱤᱫᱤᱪᱚᱭ ᱦᱩᱭᱩᱜᱼᱟ
ᱮᱠᱟᱞ ᱮᱠᱟᱞ ᱱᱚᱝᱠᱟ ᱜᱚᱝᱠᱮ ᱧᱮᱞ ᱞᱮᱠᱷᱟᱱ ᱫᱚ ᱱᱤᱛᱚᱜ ᱢᱚᱱᱮ ᱦᱩᱭᱩᱜᱼᱟ ᱵᱟᱝᱢᱟ ᱦᱟᱺᱰᱤ ᱯᱟᱹᱣᱨᱟᱹ ᱫᱚ ᱵᱚᱱᱫᱚ ᱢᱚᱱᱮ ᱞᱮᱠᱷᱟᱱ ᱫᱚ ᱢᱤᱫ ᱯᱳᱭᱞᱳ ᱫᱚ ᱤᱭᱟᱹᱜᱮ ᱵᱚᱱᱫᱚ ᱞᱟᱜᱟᱜᱼᱟ ᱡᱮᱢᱚᱱ ᱱᱚᱜ ᱚᱭ ᱱᱤᱭᱟᱹ ᱯᱨᱳᱜᱨᱟᱢ ᱠᱚ ᱦᱩᱭᱩᱜ ᱠᱟᱱ ᱛᱟᱵᱳᱱᱟ ᱚᱱᱟ ᱠᱚᱜᱮ ᱵᱚᱱᱫᱚ ᱞᱟᱜᱟᱜᱼᱟ᱾ ᱚᱱᱟ ᱵᱟᱝ ᱵᱚᱱᱫᱚ ᱞᱮᱠᱷᱟᱱ ᱫᱚ ᱦᱟᱺᱰᱤ ᱯᱟᱹᱣᱨᱟᱹ ᱦᱚᱸ ᱵᱟᱝ ᱠᱚᱢᱚᱜᱼᱟ
ᱟᱫᱚ ᱚᱱᱠᱟ ᱜᱮ ᱡᱟᱦᱟᱸ ᱫᱚ ᱟᱯᱮᱥᱮᱫ ᱱᱚᱝᱠᱟ ᱦᱩᱭ ᱵᱟᱲᱟ ᱟᱠᱟᱱ ᱜᱮᱭᱟ ᱥᱮ ᱵᱟᱝᱢᱟ ᱡᱮ ᱡᱩᱫᱤ ᱦᱟᱺᱰᱤ ᱯᱟᱹᱣᱨᱟᱹ ᱡᱟᱦᱟᱸ ᱠᱚᱨᱮ ᱠᱚ ᱫᱚᱦᱚᱭᱮᱫ ᱠᱟᱱᱟ ᱥᱮ ᱟᱹᱛᱳ ᱚᱲᱟᱜ ᱠᱚᱨᱮ
ᱦᱳᱭ ᱦᱳᱭ
ᱱᱮᱛᱟᱨ ᱫᱚ ᱚᱱᱠᱟ ᱠᱚ ᱧᱮᱞᱚᱜ ᱠᱟᱱᱟ ᱡᱮ ᱯᱩᱞᱤᱥ ᱠᱷᱚᱱᱟᱜ ᱠᱚ ᱦᱤᱡᱩᱜ ᱠᱟᱱᱟ ᱟᱨ ᱚᱱᱟ ᱠᱚᱠᱚ ᱫᱩᱞ ᱜᱤᱰᱤ ᱠᱟᱜ ᱠᱟᱱᱟ ᱥᱮ ᱡᱚᱛᱚ ᱠᱚ ᱦᱤᱨᱤᱡ ᱯᱟᱹᱥᱤᱨ ᱦᱚᱴᱚ ᱠᱟᱛᱚ ᱠᱟᱱᱟ ᱯᱮᱥᱮ ᱚᱱᱠᱟ ᱧᱮᱞ ᱠᱟᱱ ᱜᱮᱭᱟ ᱥᱮ
ᱮᱠᱟᱞ ᱮᱠᱟᱞ ᱧᱮᱞ ᱟᱠᱟᱱᱟ ᱱᱤᱛᱚᱜ ᱦᱚᱸ ᱱᱤᱛᱚᱜ ᱦᱚᱸ ᱚᱱᱠᱟ ᱦᱩᱭᱩᱜ ᱠᱟᱱ ᱜᱮᱭᱟ ᱚᱱᱟ ᱫᱚ ᱜᱚᱝᱠᱮ ᱢᱤᱫᱴᱟᱝ ᱟᱹᱰᱤ ᱱᱟᱯᱟᱭ
ᱟᱨ ᱱᱚᱛᱮ ᱟᱯᱮ ᱥᱮᱫ ᱚᱱᱠᱟ ᱧᱮᱞᱚᱜ ᱠᱟᱱ ᱜᱮ ᱟᱯᱮ ᱥᱮᱫ ᱚᱱᱠᱟ ᱢᱮᱱᱟᱜ ᱠᱟᱜ ᱠᱚᱣᱟ ᱥᱮ ᱵᱟᱝ ᱡᱮ ᱢᱟᱱᱮ ᱟᱞᱮ ᱠᱚᱨᱮ ᱫᱚ ᱱᱚᱝᱠᱟ ᱢᱮᱱᱟᱜᱼᱟ ᱡᱮ ᱵᱟᱨᱭᱟ ᱯᱮᱭᱟ ᱟᱹᱛᱩ ᱢᱤᱞᱟᱹ ᱠᱟᱛᱮᱫ ᱢᱤᱫᱴᱮᱱ ᱢᱟᱱᱮ ᱡᱟᱦᱟᱸ ᱫᱚ ᱟᱭᱳ ᱦᱚᱲ ᱠᱚ ᱢᱤᱫᱴᱮᱱ ᱜᱨᱩᱯ ᱠᱚ ᱛᱮᱭᱟᱨ ᱠᱟᱜᱼᱟ ᱩᱱᱠᱩ ᱟᱫᱚ ᱱᱟᱜ ᱚᱱᱟ ᱜᱨᱩᱯ ᱨᱮᱱᱟᱜ ᱩᱫᱽᱫᱮᱥᱥᱚ ᱫᱚ ᱚᱱᱟ ᱠᱟᱱ ᱛᱟᱠᱚ ᱜᱮᱭᱟ ᱥᱮ ᱚᱱᱟ ᱡᱚᱥ ᱫᱚ ᱚᱱᱟ ᱠᱟᱱ ᱛᱟᱠᱚ ᱜᱮᱭᱟ ᱡᱮ ᱡᱟᱦᱟᱸ ᱟᱹᱛᱩ ᱨᱮᱜᱮ ᱚᱱᱠᱟ ᱟᱹᱛᱷᱟᱹᱣᱲᱤ ᱦᱟᱺᱰᱤ ᱯᱟᱹᱣᱨᱟᱹ ᱧᱩ ᱟᱹᱠᱷᱨᱤᱧ ᱦᱩᱭᱩᱜᱼᱟ ᱚᱱᱟ ᱚᱲᱟᱜ ᱨᱮ ᱩᱱᱠᱩ ᱟᱛᱩ ᱨᱮ ᱥᱮᱱ ᱠᱟᱛᱮᱫ ᱥᱮ ᱡᱟᱦᱟᱸ ᱚᱲᱟᱜ ᱨᱮᱠᱚ ᱟᱹᱠᱷᱨᱤᱧᱮᱜ ᱠᱟᱱᱟ ᱚᱱᱟ ᱠᱚ ᱥᱮᱱ ᱠᱟᱛᱮ ᱠᱚ ᱫᱩᱞ ᱜᱤᱰᱤ ᱦᱚᱴᱚ ᱠᱟᱛᱟ ᱠᱚᱣᱟ ᱟᱨ ᱚᱱᱟ ᱠᱚ ᱫᱩᱞ ᱜᱤᱰᱤ ᱥᱮ ᱚᱱᱟ ᱠᱚ ᱦᱤᱨᱤᱡ ᱯᱟᱹᱥᱤᱨ ᱦᱚ ᱫᱚ ᱢᱟᱱᱮ ᱚᱠᱚᱭ ᱜᱮ ᱪᱮᱫ ᱵᱟᱠᱚ ᱞᱟᱹᱭ ᱫᱟᱲᱮᱭᱟᱜᱼᱟ ᱚᱱᱟ ᱤᱫᱤ ᱠᱟᱛᱮᱫ ᱫᱚ
ᱟᱪᱪᱷᱟ ᱟᱪᱪᱷᱟ ᱚᱱᱟᱦᱚᱸ ᱟᱹᱰᱤ ᱢᱟᱨᱟᱝ ᱟᱹᱰᱤ ᱱᱟᱯᱟᱭ ᱤᱭᱟᱹ ᱠᱚ ᱦᱚᱲ ᱠᱟᱹᱢᱤ ᱠᱚ ᱥᱟᱵ ᱟᱠᱟᱫᱟ
ᱦᱳᱭ
ᱚᱱᱠᱟᱱ ᱜᱚᱴᱟ ᱠᱟᱹᱢᱤ ᱞᱟᱹᱜᱤᱫ ᱚᱱᱟ ᱠᱟᱹᱢᱤ ᱞᱟᱹᱜᱤᱫ ᱫᱚ ᱟᱵᱚ ᱜᱚᱴᱟ ᱚᱱᱠᱟ ᱠᱚ ᱤᱭᱟᱹ ᱞᱮᱠᱷᱟᱱ ᱫᱚ ᱟᱹᱰᱤ ᱱᱟᱯᱟᱭᱚᱜᱼᱟ
ᱢᱟᱱᱮ ᱜᱳᱴᱟ ᱫᱤᱥᱚᱢ ᱯᱟᱠᱟ ᱨᱮᱜᱮ ᱡᱩᱫᱤ ᱱᱚᱝᱠᱟ ᱦᱩᱭᱩᱜᱼᱟ ᱥᱮ ᱱᱚᱝᱠᱟ ᱠᱚ ᱪᱷᱩᱴᱟᱹᱣᱼᱟ ᱱᱚᱣᱟ ᱠᱟᱹᱢᱤᱨᱮ ᱮᱸᱰᱮᱠᱷᱟᱱ ᱫᱚ ᱠᱤᱨᱤᱧ ᱟᱹᱠᱷᱨᱤᱧ ᱫᱚ ᱵᱟᱹᱭ ᱵᱟᱹᱭᱛᱮ ᱠᱚᱢ ᱪᱟᱵᱟᱜ ᱛᱟᱵᱚᱱᱟ ᱟᱨ ᱡᱟᱦᱟᱸ ᱵᱚᱸᱜᱟ ᱞᱟᱹᱜᱤᱫ ᱥᱮ ᱡᱟᱦᱟᱸ ᱵᱚᱸᱜᱟ ᱵᱩᱨᱩ ᱞᱟᱹᱜᱤᱫ ᱟᱵᱚᱣᱟᱜ ᱞᱟᱹᱠᱛᱤᱭᱟᱱᱟᱜ ᱡᱟᱦᱟᱸ ᱦᱟᱺᱰᱤ ᱯᱟᱹᱣᱨᱟᱹ ᱚᱱᱟ ᱞᱟᱹᱜᱤᱫ ᱫᱚ ᱦᱳᱭ ᱠᱚᱢ ᱵᱮᱥᱤ ᱱᱟᱜ ᱠᱷᱟᱱ ᱫᱚᱦᱚ ᱠᱟᱜ ᱫᱚ ᱱᱟᱯᱟᱭ ᱠᱟᱱ ᱜᱮᱭᱟ ᱥᱮ ᱚᱱᱟ ᱪᱷᱟᱲᱟ ᱫᱚ ᱵᱮᱜᱚᱨ ᱵᱟᱝ ᱦᱩᱭᱩᱜ ᱛᱟᱵᱚᱱᱟ ᱥᱮ
ᱦᱳᱭ ᱦᱳᱭ ᱟᱫᱚ ᱜᱚᱝᱠᱮ ᱧᱮᱞ ᱞᱮᱠᱷᱟᱱ ᱫᱚ ᱚᱱᱟ ᱛᱮᱫᱚ ᱱᱤᱛᱚᱜ ᱨᱮᱱ ᱦᱚᱲ ᱫᱚ ᱚᱱᱟ ᱛᱮᱫᱚ ᱵᱮᱥᱤ ᱫᱚ ᱵᱟᱠᱚ ᱤᱭᱟᱹᱭᱮᱫ ᱠᱟᱱᱟ ᱱᱮᱥᱟᱜ ᱠᱟᱱᱟ ᱚᱱᱮ ᱡᱮᱢᱚᱱ ᱯᱟᱹᱣᱨᱟᱹ ᱠᱚ ᱧᱟᱢᱚᱜ ᱠᱟᱱᱟ ᱚᱱᱟ ᱛᱮᱜᱮ ᱡᱟᱹᱥᱛᱤ ᱫᱚ ᱚᱱᱟ ᱵᱚᱱᱫᱚ ᱞᱮᱱᱠᱷᱟᱱ ᱫᱚ ᱡᱮᱢᱚᱱ ᱚᱲᱟᱜ ᱨᱮᱱᱟᱜ ᱦᱟᱺᱰᱤ ᱠᱚᱛᱟᱵᱚᱱ ᱚᱱᱟᱛᱮ ᱫᱚ ᱩᱱᱟᱹᱜ ᱫᱚ ᱵᱟᱠᱚ ᱤᱭᱟᱹ ᱜᱚᱫᱚᱜᱼᱟ
ᱦᱳᱭ ᱦᱳᱭ ᱡᱟᱹᱥᱛᱤ ᱚᱱᱟ ᱨᱮᱜᱮ ᱨᱟᱹᱥᱠᱟᱹ ᱠᱚ ᱧᱟᱢᱮᱫ ᱠᱟᱱᱟ ᱥᱮ ᱚᱱᱟ ᱧᱩᱸ ᱠᱟᱛᱮ ᱜᱮ ᱢᱟᱱᱮ ᱡᱚᱛᱚ ᱠᱤᱪᱷᱩ ᱠᱚ ᱟᱫ ᱪᱟᱵᱟᱭᱮᱫ ᱠᱟᱱ ᱠᱚ ᱫᱤᱥᱟᱹ ᱛᱟᱦᱚᱞᱮ ᱟᱯᱮᱥᱮᱫ ᱦᱚᱸ ᱱᱚᱝᱠᱟ ᱟᱥᱚᱜ ᱟᱹᱧ ᱡᱮ ᱟᱯᱮ ᱠᱚᱦᱚᱸ ᱡᱩᱫᱤ ᱟᱯᱮ ᱠᱚᱨᱮ ᱚᱱᱟ ᱠᱚᱨᱮ ᱡᱩᱫᱤ ᱜᱟ ᱜᱟᱶᱛᱟ ᱠᱚ ᱛᱮᱭᱟᱨ ᱠᱟᱛᱮᱫ ᱱᱚᱝᱠᱟ ᱚᱱᱟ ᱠᱟᱹᱢᱤ ᱨᱮᱠᱚ ᱠᱩᱨᱩᱢᱩᱴᱩᱭᱟ ᱮᱸᱰᱮᱠᱷᱟᱱ ᱫᱚ ᱟᱯᱮ ᱠᱚᱨᱮᱱᱟᱜ ᱦᱚᱸ ᱚᱱᱟ ᱠᱚᱫᱚ ᱠᱚᱢ ᱤᱫᱤᱜ ᱛᱟᱵᱚᱱᱟ ᱥᱮ ᱪᱮᱫ ᱞᱮᱠᱟ
ᱮᱠᱟᱞ ᱮᱠᱟᱞ ᱚᱱᱟ ᱫᱚ ᱪᱮᱥᱴᱟᱭ ᱦᱩᱭᱩᱜᱼᱟ ᱵᱟᱝᱢᱟ ᱜᱚᱴᱟ ᱜᱮ ᱚᱱᱠᱟ ᱠᱟᱹᱢᱤ ᱨᱮᱱᱟᱜ ᱞᱟᱹᱠᱛᱤ ᱢᱮᱱᱟᱜᱼᱟ ᱪᱮᱥᱴᱟᱭ ᱦᱩᱭᱩᱜᱼᱟ ᱡᱟᱛᱮ ᱠᱟᱹᱢᱤ ᱜᱟᱱᱚᱜ ᱠᱟᱹᱢᱤ ᱜᱟᱱ ᱞᱮᱱᱠᱷᱟᱱ ᱟᱵᱚᱣᱟᱜ ᱟᱵᱚᱣᱟᱜ ᱤᱭᱮ ᱜᱮ ᱪᱮᱛᱟᱱ ᱥᱮᱱ ᱤᱫᱤ ᱜᱟᱱᱚᱜᱼᱟ ᱟᱨ ᱚᱱᱟ ᱨᱮᱫᱚ ᱧᱮᱞ ᱞᱮᱠᱚ ᱠᱷᱟᱱ ᱫᱚ ᱵᱮᱥᱤ ᱥᱮᱞᱮᱫ ᱠᱚ ᱛᱟᱦᱮᱸᱱ ᱠᱟᱱᱟ ᱱᱤᱛᱚᱜ ᱡᱟᱦᱟᱸᱭ ᱦᱟᱨᱟ ᱜᱚᱫᱚᱜ ᱵᱟᱹᱵᱩ ᱛᱟᱠᱚ ᱩᱱᱠᱩ ᱜᱮ ᱠᱚᱲᱟ ᱜᱤᱫᱟᱹᱨ ᱠᱚ ᱩᱱᱠᱩ ᱜᱮ ᱥᱮᱞᱮᱫ ᱫᱚ ᱵᱤᱥᱤ ᱠᱚ ᱛᱟᱦᱮᱸᱱ ᱠᱟᱱᱟ
ᱱᱩᱠᱩ ᱠᱚᱠᱚ ᱪᱮᱸᱜᱷᱟᱣ ᱞᱮᱱᱠᱟᱱᱡ ᱜᱮ ᱢᱟᱱᱮ ᱪᱮᱴᱷᱟ ᱞᱮᱱ ᱠᱷᱟᱱ ᱜᱮ ᱠᱚ ᱚᱱᱟ ᱠᱚ ᱤᱫᱤ ᱠᱟᱛᱮ ᱮᱸᱰᱮ ᱠᱷᱟᱱ ᱜᱮ ᱟᱵᱚᱣᱟᱜ ᱥᱟᱶᱛᱟ ᱫᱚ ᱵᱷᱟᱜᱤ ᱠᱚᱡᱛᱮ ᱛᱮᱭᱟᱨ ᱨᱟᱠᱟᱵᱚᱜᱼᱟ ᱟᱨᱚ ᱞᱟᱦᱟ ᱤᱫᱤᱜ ᱛᱟᱵᱚᱱᱟ, ᱵᱮᱥ ᱛᱮ ᱵᱟᱝ ᱥᱮ?
ᱮᱠᱟᱞ ᱮᱠᱟᱞ ᱮᱠᱟᱞ᱾
ᱦᱭ ᱛᱟᱦᱚᱞᱮ ᱟᱹᱰᱤᱜᱟᱱ ᱠᱟᱛᱷᱟ ᱠᱚᱜᱮ ᱜᱚᱢᱠᱮ ᱟᱢ ᱥᱮᱫ ᱠᱷᱚᱱᱟᱜ ᱦᱚᱸ ᱵᱟᱰᱟᱭ ᱧᱟᱢᱮᱱᱟ᱾ ᱥᱮ ᱟᱯᱮᱥᱮᱫ ᱚᱠᱟᱞᱮ ᱞᱮᱠᱟ ᱪᱟᱞᱟᱜ ᱠᱟᱱᱟ ᱥᱮ ᱟᱞᱮ ᱥᱮᱫ ᱚᱠᱟ ᱞᱮᱠᱟ ᱟᱢᱦᱚᱸ ᱡᱟᱜ ᱜᱮ ᱟᱹᱰᱤ ᱫᱚᱢ ᱥᱮᱸᱬᱟ ᱠᱮᱫ ᱜᱮᱭᱟ ᱥᱮ᱾ ᱥᱮ ᱵᱟᱰᱟᱭ ᱧ
ᱦᱳᱭ ᱦᱳᱭ ᱜᱚᱢᱠᱮ ᱟᱹᱰᱤ, ᱟᱹᱰᱤ ᱱᱟᱯᱟᱭ ᱵᱩᱡᱷᱟᱹᱣ ᱱᱟ᱾ ᱟᱨ ᱢᱤᱫᱴᱟᱝ ᱟᱞᱟᱝ ᱠᱟᱛᱷᱟ ᱠᱟᱛᱮᱜ ᱢᱤᱫᱴᱟᱝ ᱤᱭᱟᱹᱧ ᱵᱩᱡᱷᱟᱹᱣ ᱠᱮᱫᱼᱟ, ᱚᱱᱟ ᱟᱞᱮ ᱥᱮᱱ ᱦᱚᱸ ᱤᱭᱟᱹᱭ ᱦᱩᱭᱩᱜᱼᱟ ᱡᱩᱫᱤ ᱡᱟᱛᱮ ᱜᱟᱱᱚᱜ
ᱦᱳᱭ ᱦᱳᱭ, ᱢᱟ ᱛᱟᱦᱚᱞᱮ ᱜᱚᱢᱠᱮ ᱛᱮᱦᱮᱧ ᱫᱚ ᱤᱱᱠᱟᱹ ᱜᱮᱞᱟᱝ ᱨᱚᱯᱚᱲ ᱠᱟᱱᱟ᱾
ᱮᱠᱟ ᱮᱠᱟᱞ ᱮᱠᱟᱞ, ᱚᱠᱛᱚ ᱠᱚᱞᱟᱝ ᱧᱟᱢ ᱞᱮᱠᱷᱟᱱ ᱟᱞᱟᱝ, ᱟᱨᱚ ᱨᱚᱯᱚᱲ ᱦᱩᱭᱩᱜᱼᱟ᱾
ᱦᱳᱭ ᱱᱚᱣᱟ ᱠᱚ ᱤᱫᱤ ᱠᱟᱛᱮᱫ ᱫᱚ ᱜᱟᱞᱢᱟᱨᱟᱣ ᱫᱚ ᱤᱱᱟᱹᱜ ᱠᱚᱢ ᱚᱠᱛᱚ ᱨᱮᱫᱚ ᱵᱟᱝ ᱠᱟᱱᱟ᱾ ᱦᱳᱭ ᱢᱟ ᱛᱟᱦᱞᱮ ᱜᱚᱢᱠᱮ ᱱᱟᱯᱟᱭ ᱛᱮ ᱛᱟᱸᱦᱮᱱ ᱢᱮ᱾ ᱦᱳᱭ